ᱦᱮᱸ ᱨᱚᱲᱟ ᱟᱸᱡᱚᱢᱚᱜ ᱠᱟᱱᱟ?
ᱦᱮᱸ ᱟᱸᱡᱚᱢᱚᱜ ᱟᱨ ᱪᱮᱫ ᱮᱢ ᱪᱤᱠᱟ. ᱮᱫᱟ ᱛᱟᱦᱚᱞᱮ, ᱤᱧᱟᱜ ᱨᱚᱲ ᱮᱢ ᱟᱸᱡᱚᱢ ᱮᱫᱟ?
ᱪᱮᱫ ᱦᱚᱸᱛᱚ ᱵᱟᱝ ᱜᱮ ᱫᱚᱢᱮ ᱫᱩᱲᱩᱵ ᱵᱟᱲᱟ ᱦᱩᱭ ᱠᱟᱱᱟ ᱱᱤᱛᱚᱜ ᱫᱚ, ᱦᱩᱸ ᱛᱟᱦᱚᱞᱮ ᱦᱮᱸ ᱟᱢ ᱫᱚ?
ᱤᱧ ᱦᱚᱸ ᱪᱮᱫ ᱦᱚᱸ ᱵᱟᱝ ᱜᱮ, ᱱᱚᱜ-ᱚᱭ ᱫᱩᱲᱩᱵ ᱟᱠᱟᱱᱤᱧ᱾ᱛᱮᱦᱮᱧ ᱫᱚ ᱨᱚᱛᱷ ᱠᱟᱱᱟ ᱨᱚᱛᱷ ᱢᱮᱞᱟ ᱧᱮᱞ ᱦᱚᱸ ᱛᱷᱚᱲᱟ ᱢᱤᱫ ᱜᱷᱩᱲᱤ ᱪᱟᱞᱟᱜ ᱦᱩᱭᱩᱜ ᱜᱮᱭᱟ᱾
ᱚ ᱦᱮᱸ ᱛᱚ ᱛᱚᱵᱮ ᱫᱟᱜ ᱮᱫᱟᱭ ᱥᱮ ᱵᱟᱝ ᱟᱯᱮ ᱥᱮᱫ ᱫᱚ?
ᱦᱮᱸ ᱱᱚᱛᱮ ᱫᱟᱜᱮ ᱜᱮᱭᱟ ᱟᱫᱚ ᱚᱱᱟ ᱜᱮ ᱦᱟᱸ ᱪᱮᱫ ᱞᱮᱠᱟ ᱛᱮ ᱪᱟᱞᱟᱜ ᱦᱩᱭᱩᱜᱼᱟ ᱵᱟᱝ ᱵᱩᱡᱩᱜᱚᱜ ᱠᱟᱱᱟ᱾
ᱦᱮᱸ ᱦᱮᱸ ᱫᱚᱢᱮ ᱫᱟᱜ ᱮᱫᱟᱭ ᱛᱚ, ᱢᱮᱞᱟ ᱧᱮᱞ ᱦᱚᱸ ᱪᱤᱠᱟ. ᱛᱮᱢ ᱪᱟᱞᱟᱜᱼᱟ ᱟᱨ ᱞᱚᱥᱚᱫ ᱟᱠᱟᱱ ᱪᱚ ᱪᱤᱠᱟ. ᱠᱟᱱᱪᱚ ᱟᱵᱟᱨ ᱢᱮᱞᱟ ᱴᱟᱺᱰᱤ ᱠᱚ, ᱟᱯᱮ ᱥᱮᱫ ᱫᱚ ᱪᱮᱫ ᱞᱮᱠᱟ ᱯᱷᱟᱸᱠᱟ ᱢᱟᱴ ᱨᱮ ᱦᱩᱭᱩᱜ-ᱟ ᱥᱮ ᱪᱮᱫᱠᱟ ᱦᱩᱭᱩᱜᱼᱟ, ᱚ ᱨᱟᱥᱛᱟ ᱨᱟᱥᱛᱟ ᱛᱮ᱾
ᱦᱚᱸ ᱦᱚᱸ ᱦᱚᱸ᱾
ᱚ ᱟᱪᱪᱷᱟ᱾ ᱟᱞᱮ ᱥᱮᱫ ᱦᱚᱸ ᱚᱱᱠᱟ ᱨᱟᱥᱛᱟ ᱨᱟᱥᱛᱟ ᱛᱮᱜᱮ ᱠᱚ ᱜᱚᱦᱚᱲ ᱤᱫᱤᱭᱟ ᱫᱚᱢᱮ ᱢᱟᱨᱟᱝ᱾ ᱨᱚᱛᱷ ᱜᱟᱹᱰᱤ ᱠᱚ ᱵᱮᱱᱟᱣ ᱵᱮᱱᱟᱣ ᱠᱟᱜᱼᱟ ᱛᱚ ᱠᱷᱩᱵ ᱢᱟᱨᱟᱝ ᱦᱮᱸ᱾
ᱟᱪᱪᱷᱟ ᱛᱟᱞᱦᱮ ᱛᱮᱦᱮᱧ ᱫᱚ ᱠᱤᱪᱷᱩ ᱢᱟᱱᱮ ᱥᱟᱹᱜᱟᱹᱭ ᱤᱫᱤ ᱠᱟᱛᱮᱜ ᱞᱟᱝ ᱨᱚᱯᱚᱲᱟ ᱦᱮᱸᱥᱮ᱾ ᱚᱠᱟᱴᱟᱜ ᱥᱟᱹᱜᱟᱹᱭ ᱫᱚ ᱚᱠᱟ ᱞᱮᱠᱟ ᱦᱮᱸᱥᱮ ᱚᱠᱚᱭ ᱚᱠᱟ ᱞᱮᱠᱟ ᱥᱟᱹᱜᱟᱹᱭ ᱦᱮᱸ ᱵᱟᱝ᱾ ᱮᱸ ᱡᱟᱦᱟᱸ ᱫᱚ ᱤᱧ ᱠᱩᱞᱤᱭᱤᱡ ᱢᱤᱭᱤᱧ ᱦᱮᱸ ᱛᱚ ᱢᱮᱫᱴᱮᱱ ᱮᱸ ᱮᱸ ᱟᱵᱚ ᱫᱚ ᱠᱩᱲᱤ ᱥᱮᱫ ᱠᱷᱚᱱᱟᱜ ᱠᱩᱲᱤ ᱡᱟᱦᱟᱸ ᱞᱮᱠ ᱢᱟᱱᱮ ᱰᱟᱹᱜᱣᱟᱹ ᱠᱩᱲᱤ ᱠᱷᱚᱱᱟᱜ ᱡᱚᱠᱷᱚᱱ ᱢᱮᱫᱴᱟᱝ ᱵᱟᱹᱦᱩ ᱮᱨᱟᱜᱟᱭ, ᱛᱚᱠᱷᱚᱱ ᱩᱱᱤ ᱵᱟᱹᱦᱩ ᱮᱨᱟ ᱦᱳᱭ ᱠᱟᱛᱮᱫ ᱚᱱᱟ ᱚᱠᱚᱭ ᱠᱚᱥᱟᱜ ᱡᱚᱴᱮᱫ ᱵᱟᱝ ᱜᱟᱱᱚᱜ ᱛᱟᱭᱟ ᱟᱨᱠᱤ᱾
ᱚ ᱦᱚᱧᱟᱨ ᱦᱚᱧᱟᱨ ᱦᱚᱧᱟᱨ ᱠᱚ ᱦᱚᱧᱟᱨ ᱠᱚ ᱢᱟᱱᱮ ᱠᱚᱲᱟ ᱨᱮᱱ ᱟᱡ ᱫᱟᱫᱟ᱾ ᱠᱤᱱᱵᱟᱢ ᱢᱟᱢ ᱢᱟᱢᱚ ᱦᱚᱧᱟᱨ ᱦᱚᱸ ᱢᱤ-ᱢᱤᱫ ᱥᱮᱫ ᱫᱚᱠᱚ ᱢᱟᱱᱟᱣ ᱠᱚᱣᱟ ᱢᱟᱢᱚ ᱦᱚᱸ᱾ ᱟᱞᱮ ᱥᱮᱫ ᱫᱚ ᱵᱟᱠᱚ ᱢᱟᱱᱟᱣ ᱠᱚᱣᱟ ᱢᱟᱢᱚ ᱦᱚᱧᱟᱨ ᱫᱚ ᱢᱟᱢᱚ ᱫᱚ ᱢᱟᱢᱚ ᱜᱮ ᱠᱚ ᱧᱮᱞ ᱠᱚᱣᱟ, ᱟᱫᱚ ᱢᱤ-ᱢᱤᱫ ᱥᱮᱫ ᱫᱚᱧ ᱧᱮᱞ ᱠᱟᱫᱟ ᱥᱮ ᱟᱸᱡᱚᱢ ᱠᱟᱫᱟ ᱡᱮ ᱨᱚᱠᱚᱢ ᱦᱟᱱᱮ ᱤᱧ ᱯᱤᱥᱤ ᱛᱟᱠᱚ ᱥᱮᱫ ᱨᱮᱜᱮ ᱚᱸᱰᱮ ᱡᱟᱦᱟᱸᱭ ᱵᱟᱹᱦᱩ ᱛᱟᱝᱠᱤᱱ ᱢᱮᱱᱟᱜ ᱠᱤᱱᱟ ᱩᱝᱠᱤᱱ ᱫᱚ ᱤᱧ ᱵᱟᱵᱟ ᱫᱚ ᱢᱟᱱᱮ ᱢᱟᱢᱚ ᱦᱚᱧᱟᱨ ᱠᱟᱛᱮᱜ ᱜᱮ ᱢᱟᱱᱟᱣᱮᱭᱟ, ᱢᱟᱱᱮ ᱠᱤᱧ ᱦᱚᱧᱟᱨ ᱪᱮᱫᱠᱟ ᱵᱟᱢ ᱡᱚᱴᱮᱫ ᱮᱭᱟ ᱥᱮ ᱢᱟᱱ ᱥᱚᱢᱢᱟᱱ ᱢᱟᱨᱟᱝ ᱦᱚᱲ ᱪᱮᱫᱠᱟᱢ ᱥᱟᱜᱤᱧ ᱧᱚᱜ ᱛᱮᱢ ᱯᱟᱨᱚᱢᱚᱜ-ᱟ ᱚᱱᱮ ᱚᱝᱠᱟ ᱜᱮ, ᱦᱮᱸ ᱟᱫᱚ ᱛᱚᱵᱮ ᱟᱞᱮ ᱥᱮᱫ ᱫᱚ ᱢᱟᱢᱚ ᱠᱚᱫᱚ ᱵᱟᱠᱚ ᱦᱚᱧᱟᱨ ᱟᱠᱚᱣᱟ ᱢᱟᱢᱚ ᱫᱚ ᱢᱟᱢᱚ ᱞᱮᱠᱟ ᱜᱮᱠᱚ ᱧᱮᱞ ᱠᱚᱣᱟ᱾
ᱚ ᱟᱪᱪᱷᱟ ᱛᱟᱯᱚᱨᱮ ᱡᱮᱢᱚᱱ ᱦᱚᱜᱚᱭ ᱡᱮ ᱡᱟᱦᱟᱸ ᱫᱚ ᱡᱮᱢᱚᱱ ᱠᱚᱲᱟ ᱥᱮᱫ ᱠᱷᱚᱱᱟᱜ ᱫᱚ ᱚᱠᱟ ᱞᱮᱠᱟ ᱚᱠᱚᱭ ᱠᱚᱥᱟᱜ ᱡᱚᱴᱮᱫ ᱵᱟᱝ ᱜᱟᱱᱚᱜ ᱥᱮ, ᱚᱠᱚᱭ
ᱦᱮᱸ ᱠᱚᱲᱟ ᱠᱚᱫᱚ ᱩᱝᱠᱩ ᱡᱟᱦᱟᱸᱭ ᱟᱡᱽᱷᱱᱟᱨ ᱠᱚ ᱛᱟᱦᱮᱱᱟ ᱛᱮᱡ ᱠᱩᱲᱤ ᱨᱮᱱ ᱟᱡ ᱫᱟᱹᱭ ᱛᱟᱠᱚ
ᱦᱮᱸ
ᱩᱝᱠᱩ ᱫᱚ ᱡᱚᱴᱮᱫ ᱠᱚ ᱵᱟᱝ ᱜᱟᱱᱚᱜ-ᱟ᱾ ᱩᱝᱠᱩ ᱠᱚ ᱦᱮᱸ ᱩᱝᱠᱩ ᱠᱚ ᱥᱟᱛᱮ ᱫᱚ ᱚᱝᱠᱟ ᱟᱨ ᱟᱨᱫᱚ ᱚᱝᱠᱟ ᱜᱮ ᱥᱩᱫᱷᱩ ᱟᱡᱽᱷᱱᱟᱨ ᱠᱚ ᱴᱷᱮᱱ ᱜᱮᱛᱚ᱾
ᱴᱷᱤᱠ ᱜᱮᱢ ᱞᱟᱹᱭ ᱠᱮᱫᱟ ᱟᱨᱫᱚ ᱦᱳᱭᱳᱜ ᱦᱩᱰᱤᱧ ᱵᱟᱦᱩ ᱥᱟᱦᱟ ᱠᱟᱛᱮᱫ ᱵᱟᱭ ᱜᱟᱱᱚᱜ ᱛᱟᱭᱟ ᱦᱮᱸ ᱥᱮ᱾
ᱵᱟᱝ ᱟᱞᱮ ᱥᱮᱫ ᱫᱚ ᱟᱞᱮ ᱥᱮᱫ ᱫᱚ ᱟᱞ ᱥᱮᱫ ᱫᱚ ᱜᱟᱱᱚᱜ ᱜᱮᱭᱟ ᱟᱞᱮ ᱥᱮᱫ ᱫᱚ᱾ ᱩᱱᱤ ᱫᱚ ᱫᱟᱫᱟ ᱫᱟᱫᱟ ᱫᱟᱫᱟ ᱢᱮᱱᱛᱮᱜ ᱜᱮ ᱢᱟᱱᱟᱣᱮᱭᱟ, ᱚᱝᱠᱟ
ᱟᱫᱚ ᱦᱳᱭ ᱟᱫᱚ ᱡᱷᱚᱛᱚ ᱦᱚᱲ ᱡᱷᱚᱛᱚ ᱞᱮᱠᱟ ᱫᱚ ᱵᱟᱵᱚᱱ ᱢᱚᱱᱮᱭᱫᱟ ᱢᱮᱱᱠᱷᱟᱱ ᱟᱵᱚᱣᱟᱜ ᱥᱟᱱᱛᱟᱲ ᱨᱮᱫᱚ ᱢᱟᱱᱮ ᱡᱫᱤ ᱚᱱᱟᱫᱚ ᱯᱟᱹᱦᱤᱞ ᱠᱟᱱᱟᱜ ᱢᱟᱱᱟᱣ ᱟᱜᱩ ᱠᱟᱜᱟ ᱥᱮ ᱚᱱᱟ ᱠᱚᱫᱚ ᱜᱮᱭᱟᱠᱚ, ᱠᱤᱱᱵᱟ ᱵᱟᱹᱦᱩ ᱡᱚᱴᱮᱫ ᱵᱟᱝ ᱜᱟᱱᱚᱜ ᱛᱟᱭᱟ, ᱵᱷᱟᱹᱜᱽᱱᱟᱹ ᱵᱟᱹᱦᱩ ᱡᱷᱮᱫ ᱵᱟᱝ ᱜᱟᱱᱚᱜ ᱛᱟᱭᱟ ᱦᱮᱸ ᱥᱮ, ᱟᱨ ᱱᱩᱠᱩ ᱱᱩᱠ ᱟᱨ ᱟᱡᱷᱱᱟᱨ ᱠᱚ ᱡᱚᱴᱮᱫ ᱵᱟᱝ ᱜᱟᱱᱚᱜ ᱛᱟᱠᱚᱣᱟ, ᱟᱨ ᱱᱚᱝᱠᱟ ᱟᱫᱚ ᱠᱚ ᱞᱟᱹᱭᱟ ᱡᱟᱦᱟᱸ ᱫᱚ ᱡᱚᱢᱚᱱ ᱡᱟᱦᱟᱸ ᱫᱚ ᱡᱟᱦᱟᱸ ᱨᱮ ᱢᱟᱨᱟᱝ ᱢᱟᱨᱟᱝ ᱦᱚᱲ ᱠᱚ ᱛᱟᱦᱮᱱᱟ ᱦᱮᱸᱥᱮ
ᱦᱮᱸ
ᱡᱟᱭᱜᱟ ᱨᱮᱫᱚ ᱮᱸ ᱠᱚᱱᱚ ᱢᱟᱱᱮ ᱦᱩᱰᱤᱧ ᱦᱚᱲ ᱫᱚ ᱵᱟᱠᱚ ᱪᱟᱞᱟᱜ-ᱟ᱾ ᱟᱨᱠᱤ ᱦᱮᱸ ᱵᱟᱝ᱾
ᱦᱮᱸ ᱟᱫᱚ ᱦᱮᱸ ᱚᱝᱠᱟ ᱜᱮ ᱡᱮ ᱨᱚᱠᱚᱢ ᱠᱟᱛᱷᱟ ᱨᱤᱧ ᱞᱟᱹᱭ ᱠᱮᱜᱟ ᱢᱤ-ᱢᱤᱫ ᱥᱮᱫ ᱫᱚ ᱢᱟᱢᱚ ᱦᱚᱸᱠᱚ ᱦᱚᱧᱟᱨ ᱟᱠ ᱠᱚᱣᱟ ᱚᱱᱮ ᱚᱝᱠᱟ ᱜᱮ ᱟᱞᱮ ᱥᱮᱫ ᱫᱚ ᱢᱟᱢᱚ ᱦᱚᱸ ᱵᱟᱠᱚ ᱦᱚᱧᱟᱨ ᱟᱠᱚᱣᱟ ᱟᱨ ᱩᱝᱠᱤᱱ ᱫᱚ ᱟᱫᱚ ᱠᱤᱱ ᱵᱚᱭᱦᱟᱜ ᱠᱟᱱᱟ ᱡᱮ ᱦᱩᱛᱩ ᱪᱮᱫ ᱠᱚ ᱞᱟᱹᱭᱟ ᱩᱱᱤ ᱫᱚ ᱟᱡ ᱵᱷᱟᱹᱭᱤᱡ ᱵᱚᱠᱚᱛ ᱵᱟᱹᱦᱩ ᱠᱟᱱᱟᱭ ᱢᱟᱱᱮ ᱩᱱᱤ ᱠᱩᱲᱤ ᱨᱮᱱ ᱛᱟᱞᱦᱮ ᱟᱠᱤᱱ ᱫᱩ ᱠᱤᱱ ᱵᱚᱭᱦᱟᱜᱼᱟ ᱫᱟᱫᱟᱣᱟᱭᱟᱭ ᱡᱮᱦᱮᱛᱩ ᱟᱫᱚ ᱚᱱᱮ ᱚᱱᱠᱟ ᱫᱚ ᱡᱚᱴᱮᱫ ᱠᱚᱫᱚ ᱜᱟᱱᱚᱜ ᱜᱮᱭᱟ ᱡᱚᱴᱮᱫ ᱵᱚᱞᱛᱮ ᱦᱮᱸ ᱫᱚ ᱜᱟᱱᱚᱜ ᱜᱮᱭᱟ ᱱᱤᱭᱟᱹ ᱫᱟᱫᱟ ᱥᱟᱹᱜᱟᱹᱭ ᱨᱮᱠᱤᱱ ᱛᱟᱦᱮᱱᱟ᱾ ᱩᱱᱠᱤᱱ ᱫᱚᱠᱤᱱ ᱵᱚᱭᱦᱟ ᱵᱚᱭᱦᱟ ᱮᱱᱟ ᱛᱚ ᱡᱮᱦᱛᱩ᱾
ᱦᱮᱸ ᱦᱮᱸ ᱚ ᱚᱱᱠᱟ ᱨᱮᱫᱚ ᱡᱚᱴᱮᱫ ᱫᱚ ᱜᱟᱱᱚᱜ ᱜᱮᱭᱟ ᱟᱯᱮ ᱥᱮᱫ ᱫᱚ ᱵᱟᱝ ᱛᱟᱦᱚᱞᱮ ᱮᱸ ᱦᱳᱭᱛᱚ ᱢᱮᱱᱠᱷᱟᱱ ᱟᱢ ᱚᱠᱚᱭ ᱥᱟᱞᱟᱜ ᱞᱮᱠᱟ ᱵᱚᱱ ᱵᱮᱵᱚᱦᱟᱨ ᱜᱮᱭᱟ ᱠᱟᱹᱴᱤᱡ
ᱦᱮᱸ ᱚᱠᱚᱭ ᱥᱟᱞᱟᱜ ᱟᱫᱚ ᱢᱟᱨᱟᱝ ᱦᱚᱲ ᱥᱟᱛᱮ ᱫᱚ ᱡᱮᱨᱚᱠᱚᱢ ᱦᱚᱧᱦᱟᱨ ᱦᱚᱧᱦᱟᱨ ᱠᱚ ᱦᱚᱧᱦᱟᱨ ᱦᱟᱲᱟᱢ ᱦᱚᱧᱦᱟᱨ ᱵᱩᱲᱦᱤ ᱠᱚ ᱥᱟᱛᱮᱱ ᱫᱚ ᱟᱹᱵᱤᱱ ᱟᱹᱵᱤᱱ ᱠᱟᱛᱮᱫ ᱜᱮ ᱨᱚᱲ ᱵᱟᱝ ᱥᱮ ᱮ ᱡᱟᱦᱟᱸᱛᱤᱥ ᱚᱱᱟ ᱦᱚᱧᱦᱟᱨ ᱚᱲᱟᱜ ᱨᱮᱱ ᱢᱟᱱᱮ ᱚᱱᱟ ᱥᱟᱭᱤᱰ ᱨᱮᱱ ᱦᱚᱲ ᱟᱢ ᱡᱟᱶᱟᱭ ᱥᱟᱭᱤᱰ ᱨᱮᱱ ᱦᱚᱲ ᱥᱮ ᱵᱟᱹᱦᱩ ᱥᱟᱭᱤᱰ ᱨᱮᱱ ᱦᱚᱲ ᱩᱱᱠᱩ ᱫᱚ ᱵᱤᱱ ᱠᱟᱛᱮᱜ ᱜᱮᱢ ᱨᱚᱲ ᱟᱠᱚᱣᱟ᱾ ᱤᱭᱟᱹ ᱛᱚ ᱚᱸᱰᱮ ᱫᱚ ᱟᱢᱟᱜ ᱵᱟᱹᱦᱩ ᱵᱟᱹᱦᱩᱭᱤᱡ ᱚᱲᱟᱜ ᱠᱟᱱᱟ ᱥᱮ ᱡᱟᱶᱟᱭᱤᱡ ᱚᱲᱟᱜ ᱠᱟᱱᱟ ᱚᱸᱰᱮ ᱦᱚᱸᱛᱚ ᱵᱤᱱ ᱠᱟᱛᱮᱜ ᱮᱢ ᱨᱚᱲ ᱟᱠᱚᱣᱟ ᱦᱮᱸ
ᱚᱱᱟ ᱡᱟᱭᱜᱟ ᱨᱮᱫᱚ ᱡᱩᱫᱤ ᱦᱳᱭᱛᱳ ᱱᱤᱡᱮᱨᱟᱜ ᱟᱛᱩ ᱨᱮ ᱥᱮ ᱱᱤᱡᱮᱨᱟᱜ ᱡᱟᱱᱟᱢ ᱚᱲᱟᱜ ᱨᱮᱫᱚ ᱚᱸᱰᱮ ᱫᱚ ᱦᱳᱭᱛᱳ ᱟᱢ ᱪᱮᱫ ᱮᱢ ᱪᱤᱠᱟᱹᱭ ᱫᱟ ᱥᱮ ᱱᱤᱛᱳᱜ ᱚᱠᱟᱛᱮᱢ ᱪᱟᱞᱟᱜ ᱚᱱᱠᱟ ᱫᱚ ᱴᱷᱤᱠᱜᱮᱭᱟ ᱟᱨ ᱡᱟᱶᱟᱭ ᱚᱲᱟᱜ ᱨᱮᱫᱚ ᱚᱸᱰᱮ ᱡᱮᱢᱚᱱ ᱦᱟᱱᱮ ᱤᱭᱟᱹ ᱞᱮᱠᱟ ᱨᱚᱲ ᱦᱩᱭᱩᱜ-ᱟ ᱡᱟᱦᱟᱸ ᱫᱚ ᱡᱮᱢᱚᱱ
ᱦᱮᱸ ᱵᱤᱱ ᱵᱤᱱ ᱢᱮᱥᱟ ᱠᱟᱛᱮᱜ ᱨᱚᱲ ᱦᱩᱭᱩᱜᱼᱟ ᱢᱟᱱᱮ ᱢᱟᱹᱱᱟᱱ ᱢᱟᱱᱟᱣ ᱵᱟᱛᱟᱣ ᱟᱛᱮ ᱜᱮ ᱢᱟᱨᱟᱝ ᱦᱚᱲ ᱠᱟᱱᱟᱭ ᱥᱮ ᱦᱮᱸ ᱤᱭᱟᱹ ᱚᱲᱟᱜ ᱠᱟᱱ ᱛᱤᱧᱟ ᱡᱮᱦᱮᱛᱩ ᱤᱧ ᱡᱟᱶᱟᱭᱟᱜ ᱚᱲᱟᱜ ᱥᱮ ᱤᱧ ᱵᱟᱹᱦᱩᱣᱟᱜ ᱚᱲᱟᱜ ᱚᱸᱰᱮ ᱫᱚ ᱡᱷᱚᱛᱚ ᱵᱤᱱ ᱠᱟᱛᱮᱜ ᱜᱮ ᱨᱚᱲ ᱦᱩᱭᱩᱜᱼᱟ᱾
ᱦᱮᱸ ᱟᱫᱚ ᱱᱟᱦᱟᱸᱜ ᱚᱠᱟᱨᱮ ᱯᱳᱭᱞᱳ ᱵᱟᱯᱞᱟ ᱛᱚᱨᱟ ᱚᱠᱟᱨᱮ ᱪᱟᱞᱟᱣ ᱵᱟᱝ ᱜᱟᱱᱚᱜ ᱜᱮᱭᱟ᱾ ᱡᱟᱦᱟᱸ ᱫᱚ ᱡᱚᱛᱚᱠᱷᱚᱱ ᱟᱠᱚ ᱵᱟᱠᱚ ᱞᱟᱹᱭᱟ ᱛᱚᱛᱚᱠᱷᱚᱱ ᱦᱮᱸ ᱦᱮᱸ ᱴᱷᱤᱠ ᱚᱱᱟ ᱫᱚ ᱟᱢᱚ ᱚᱲᱟᱜ ᱫᱚ ᱢᱤᱫᱴᱮᱱ ᱟᱹᱰᱤ ᱢᱤᱫᱴᱮᱱ ᱢᱟᱱᱮ ᱤᱭᱟᱹ ᱚᱲᱟᱜ ᱠᱟᱱᱟ ᱡᱟᱦᱟᱸ ᱫᱚ ᱪᱮᱫ ᱠᱚ ᱞᱟᱹᱭᱟ ᱥᱟᱛ ᱟᱞᱟᱫ ᱢᱟᱢᱚᱣᱟᱜ ᱾ ᱡᱟᱦᱟᱱᱟᱜ ᱜᱮ ᱢᱤᱫᱴᱮᱱ ᱵᱟᱠᱚ ᱞᱟᱹᱭᱟ ᱢᱟᱱᱮ ᱢᱟᱢᱟ ᱡᱚᱛᱚ ᱤᱧ ᱜᱮ ᱨᱮ ᱵᱷᱟᱹᱜᱱᱤ ᱪᱮᱛᱟᱱ ᱨᱮᱜᱮ ᱦᱮᱸᱥᱮ ᱵᱟᱝ ᱡᱟᱦᱟᱱᱟᱜ ᱚᱫᱷᱤᱠᱟᱨ ᱡᱚᱛᱚ ᱨᱚᱠᱚᱢ ᱩᱱᱤ ᱴᱷᱮᱱ ᱛᱟᱦᱮᱱ ᱜᱮᱭᱟ᱾ᱢᱮᱱᱠᱷᱟᱱ ᱰᱟᱹᱝᱜᱣᱟᱹ ᱨᱮᱫᱚ ᱪᱟᱞᱟᱣ ᱜᱚᱜᱼᱟ ᱢᱮᱱᱠᱷᱟᱱ ᱵᱟᱯᱞᱟ ᱠᱟᱛᱮᱫ ᱫᱚ ᱡᱚᱛᱚᱠᱷᱚᱱ ᱵᱟᱠᱚ ᱱᱮᱣᱛᱟ ᱟᱱᱤᱪᱼᱟ ᱚᱸᱰᱮ ᱠᱷᱚᱱᱟᱜ ᱠᱤᱱᱛᱩ ᱵᱟᱢ ᱥᱮᱱ ᱫᱟᱲᱮᱭᱟᱜᱼᱟ᱾
ᱚ ᱦᱮᱸ ᱛᱚ ᱢᱟᱢᱟ ᱦᱚᱲ ᱫᱚ ᱵᱟᱝ ᱦᱮᱸ
ᱦᱳᱭ ᱦᱳᱭ ᱢᱟᱱᱮ ᱡᱚᱛᱚᱠᱷᱚᱱ ᱚᱸᱰᱮ ᱵᱟᱠᱚ ᱞᱟᱹᱭᱟ ᱡᱮ ᱦᱮᱸ ᱱᱤᱭᱟᱹ ᱵᱟᱨ ᱫᱚᱠᱚ ᱱᱮᱣᱛᱟ
ᱵᱟᱠᱚ ᱱᱮᱣᱛᱟ ᱵᱮᱱᱟ ᱡᱮ ᱫᱮᱞᱟ ᱦᱤᱡᱩᱜ ᱵᱤᱱ ᱱᱤᱭᱟᱹ ᱤᱪᱪᱷᱟ ᱯᱚᱨᱚᱵᱽ ᱠᱚᱨᱮ ᱵᱟᱝ ᱥᱮ ᱡᱟᱦᱟᱱᱟᱜ ᱠᱚᱨᱮ ᱦᱚᱸ ᱦᱮᱸ ᱟᱨ ᱵᱟᱠᱷᱟᱡ ᱫᱚ ᱢᱟᱢᱟ ᱦᱚᱲ ᱫᱚ ᱵᱟᱠᱚ ᱪᱟᱞᱟᱜᱼᱟ
ᱦᱳᱭ ᱛᱟᱦᱚᱞᱮ ᱠᱷᱟᱱ ᱫᱚ ᱢᱟᱢᱟ ᱚᱲᱟᱜ ᱫᱚ ᱵᱟᱠᱚ ᱪᱟᱞᱟᱜᱼᱟ᱾ ᱰᱟᱹᱝᱜᱩᱣᱟᱹ ᱨᱮ ᱫᱚ ᱴᱷᱤᱠ ᱜᱮᱭᱟ ᱩᱱ ᱫᱚ ᱡᱚᱠᱷᱚᱱ ᱢᱚᱱ ᱛᱚᱠᱷᱚᱱ ᱛᱚᱠᱷᱚᱱ ᱡᱚᱠᱷᱚᱱ ᱢᱚᱱ ᱛᱚᱠᱷᱚᱱ ᱪᱟᱞᱟᱣ ᱠᱟᱛᱮ ᱡᱚᱢ ᱠᱟᱛᱮᱢ ᱦᱤᱡᱩᱜᱼᱟ᱾ ᱦᱮᱸ ᱠᱤᱱᱛᱩ ᱵᱟᱯᱞᱟ ᱦᱩᱭ ᱞᱮᱱᱠᱷᱟᱱ ᱫᱚ ᱥᱮ ᱚᱸᱰᱮ ᱫᱚ ᱠᱤᱱᱛᱩ ᱵᱟᱢ ᱥᱮᱱ ᱠᱚᱜᱼᱟ᱾
ᱦᱚ ᱛᱟᱦᱞᱮ ᱚᱱᱟ ᱫᱚ ᱵᱟᱱᱟ ᱦᱚᱲᱟᱜ ᱢᱟᱢᱟ ᱦᱚᱲ ᱨᱮ ᱜᱮ ᱵᱟᱝ ᱠᱩᱲᱤ ᱜᱤᱫᱽᱨᱟᱹ ᱦᱚᱠ
ᱦᱮᱸ ᱦᱮᱸ ᱚᱱᱟ ᱫᱚ ᱵᱟᱱᱟ ᱦᱚᱲᱟᱜ ᱢᱟᱢᱟ ᱜᱷᱚᱨ ᱨᱮᱜᱮ᱾ ᱠᱩᱲᱤ ᱜᱤᱫᱽᱨᱟᱹᱣᱟᱠ ᱦᱳᱠ ᱠᱚᱲᱟ ᱜᱤᱫᱽᱨᱟᱹᱣᱟᱜ ᱦᱳᱠ ᱢᱤᱫᱴᱮᱱ ᱱᱚᱝᱠᱟ ᱢᱟᱱᱮ ᱚᱱᱟ ᱫᱚ ᱞᱟᱦᱟ ᱠᱷᱚᱱᱟᱜ ᱜᱮᱛᱚ ᱟᱨᱠᱤ ᱡᱟᱦᱟᱸ ᱫᱚ ᱚᱱᱠᱟᱱᱟᱜ᱾
ᱦᱮᱸ ᱦᱮᱸ᱾ ᱞᱟᱦᱟ ᱥᱮᱫ ᱫᱚ ᱚᱱᱠᱟᱱᱟᱜ ᱤᱭᱟᱹ ᱵᱟᱝ
ᱦᱩᱸ ᱦᱩᱸ ᱦᱩᱸ ᱦᱩᱸ ᱾ ᱟᱪᱪᱷᱟ ᱟᱵ ᱟᱛᱩ ᱨᱮᱱ ᱛᱟᱞᱦᱮ ᱢᱟ ᱟᱛᱩ ᱨᱮᱱ ᱛᱟᱦᱮᱞᱮ ᱢᱟᱞᱤᱠ ᱞᱮᱠᱟᱛᱮ ᱡᱟᱸᱦᱟᱭ ᱵᱚᱱ ᱢᱮᱛᱟᱭᱟ ᱩᱱᱤ ᱫᱚ ᱪᱮᱜᱠᱟ ᱵᱚᱱ ᱦᱚᱦᱚᱟᱭ ᱜᱮᱭᱟ ᱟᱨ ᱟ ᱩᱱᱤ ᱫᱚ ᱪᱮᱞᱮ ᱠᱟᱱᱟ? ᱪᱮᱜ ᱧᱩᱛᱩᱢ? ᱪᱮᱜ ᱤᱭᱟᱹ ᱠᱟᱛᱮᱜ ᱵᱚᱱ ᱤᱭᱟᱹ ᱩᱨᱩᱢᱮᱭᱟ ᱩᱱᱤ ᱫᱚ
ᱚ ᱩᱱᱤ ᱫᱚ ᱟᱛᱩ ᱨᱮᱱ ᱡᱟᱦᱟᱸᱭ ᱢᱟᱞᱤᱠ ᱞᱮᱠᱟᱛᱮ, ᱥᱮ ᱟᱛᱩ ᱨᱮᱱ ᱢᱟᱨᱟᱝ ᱦᱚᱲ ᱞᱮᱠᱟ ᱛᱮᱫᱚ ᱩᱱᱤ ᱫᱚ ᱢᱟᱺᱡᱷᱤ ᱦᱟᱲᱟᱢ ᱡᱟᱦᱟᱸ ᱫᱚ ᱢᱟᱺᱡᱷᱤ ᱵᱟᱵᱟ ᱞᱮᱠᱟᱛᱮ ᱦᱚᱸᱠᱚ ᱦᱚᱦᱚ ᱟᱭ ᱜᱮᱭᱟ ᱢᱮᱱᱛᱮ᱾ ᱦᱮᱸ ᱵᱟᱝ, ᱦᱮᱸ ᱟᱛᱩ ᱨᱮᱱ ᱢᱟᱨᱟᱝ ᱦᱚᱲ ᱡᱟᱦᱟᱱᱟᱜ ᱫᱩᱠ ᱵᱤᱯᱳᱫ ᱨᱟᱹᱥᱠᱟᱹ ᱡᱟᱦᱟᱸᱱ ᱞᱮᱠᱟᱱ ᱡᱤᱱᱤᱥ ᱡᱟᱦᱟᱸ ᱞᱮᱠᱟᱱᱟᱜ ᱜᱮ ᱦᱩᱭᱮᱱ, ᱟᱵᱚ ᱞᱟᱦᱟ ᱩᱱᱤ ᱴᱷᱮᱱ ᱵᱚᱱ ᱥᱮᱱ ᱠᱟᱛᱮᱜ ᱵᱚᱱ ᱞᱟᱹᱭᱟ᱾
ᱦᱩᱸ ᱦᱩᱸ᱾
ᱡᱮᱦᱮᱛᱩ ᱩᱱᱤ ᱫᱚ ᱟᱛᱩ‌ ᱨᱮᱱ ᱡᱷᱚᱛᱚ ᱠᱷᱚᱱ ᱢᱩᱬ ᱟᱱ, ᱢᱩᱲᱩᱫ ᱟᱱ ᱦᱚᱲ ᱠᱟᱱᱟᱭ ᱵᱟᱝ᱾ ᱡᱷᱚᱛᱚ ᱠᱷᱚᱱ ᱢᱟᱨᱟᱝ ᱦᱚᱲ ᱢᱟᱺᱡᱷᱤ ᱵᱟᱵᱟ
ᱦᱚᱸ᱾ ᱟᱪᱪᱷᱟ ᱟᱪᱪᱷᱟ ᱛᱟᱦᱞᱮ ᱟᱵᱚ ᱛᱟᱞᱦᱮ ᱢᱟ ᱚᱱᱠᱟᱱᱟᱜ ᱠᱤᱪᱷᱩ ᱡᱤᱞᱤᱧ ᱢᱮ ᱟᱨᱠᱤ ᱡᱤᱫᱤᱧ ᱞᱟᱹᱭ ᱫᱟᱲᱮᱜ ᱠᱷᱟᱡ᱾
ᱛᱟᱦᱮᱞᱮ ᱱᱮᱰᱟᱭ ᱢᱮ ᱟᱹᱛᱩ ᱨᱮ᱾ ᱟᱛᱩ ᱨᱮ ᱡᱟᱦᱟᱱᱟᱜ ᱠᱷᱚᱵᱚᱨ, ᱡᱟᱦᱟ ᱞᱮᱠᱟᱱᱟᱜ ᱠᱷᱚᱵᱚᱨ ᱜᱮ ᱫᱩᱠ, ᱥᱩᱠ ᱡᱟᱦᱟᱸ ᱞᱮᱠᱟᱱᱟᱜ ᱜᱮ ᱚᱱᱟ ᱫᱚ ᱚᱠᱚᱭ ᱚᱠᱚᱭ ᱛᱷᱨᱩ ᱛᱮᱵᱚ ᱵᱟᱰᱟᱭ ᱧᱟᱢᱟ ᱚᱠᱚᱭ ᱫᱚᱭ ᱞᱟᱹᱭᱟ ᱟᱵᱚᱱᱟ ᱡᱮ, ᱱᱚᱣᱟ ᱥᱮ ᱱᱚᱰᱮ ᱡᱟᱦᱟᱱᱟᱜ ᱜᱟᱞᱢᱟᱨᱟᱣ ᱥᱮ ᱡᱟᱦᱟᱱᱟᱜ ᱜᱮ ᱦᱩᱭᱟᱠᱟᱱ ᱚᱠᱚᱭᱮ ᱞᱟᱹᱭᱟ? ᱚᱠᱚᱭᱮ ᱵᱟᱲᱟᱭ ᱦᱚᱪᱚ ᱵᱚᱱᱟ ᱚᱱᱟ ᱠᱟᱛᱷᱟ ᱫᱚ, ᱟᱹᱛᱩ ᱨᱮ᱾
ᱚᱱᱟ ᱠᱟᱛᱷᱟ ᱫᱚ ᱦᱟᱸᱜ ᱜᱚᱰᱮᱛ ᱮ ᱞᱟᱹᱭ ᱟᱵᱚᱱᱟᱭ ᱦᱟᱸᱜ᱾ ᱜᱩᱰᱤᱛ ᱜᱤ ᱞᱟᱹᱭᱟᱭ ᱜᱚᱴᱟᱜ ᱜᱮ ᱡᱮ, ᱱᱩᱭᱟᱜ ᱚᱲᱟᱜ ᱨᱮ ᱥᱮ, ᱱᱩᱭ ᱯᱷᱟᱱᱟ ᱛᱟᱠᱚ ᱚᱲᱟᱜ ᱨᱮ ᱱᱚᱝᱠᱟ ᱾ ᱡᱟᱣᱨᱟ ᱦᱮᱱᱟᱜ ᱠᱟᱫᱟ ᱛᱚ ᱚᱰᱮ ᱪᱟᱞᱟᱣ ᱦᱩᱭᱩᱜ-ᱟ ᱥᱮ ᱪᱮᱫ ᱟᱨᱠᱤ? ᱛᱚ ᱚᱱᱟ ᱫᱚᱦᱟᱜ ᱩᱱᱤ ᱜᱤ ᱞᱮᱹᱭᱟᱭ ᱾
ᱚ ᱟᱪᱪᱷᱟ ᱟᱨ ᱱᱟᱭᱠᱮ ᱵᱟᱵᱟ ᱟᱜ ᱛᱟᱦᱮᱞᱮ ᱪᱮᱫ ᱠᱚ ᱠᱟᱹᱢᱤ ᱠᱟᱱ ᱛᱟᱭᱟ?
ᱱᱟᱭᱠᱮ ᱵᱟᱵᱟ ᱟᱜ ᱫᱚ ᱵᱚᱸᱜᱟ ᱵᱩᱨᱩ ᱨᱮᱱᱟᱜ ᱠᱟᱹᱢᱤ ᱠᱟᱱ ᱛᱟᱭᱟ, ᱡᱟᱦᱟᱸ ᱫᱚ ᱡᱟᱦᱮᱨ ᱨᱮ ᱵᱚᱸᱜᱟᱭᱟᱭ ᱠᱤᱱᱵᱟ ᱟᱹᱛᱩ ᱨᱮᱦᱚᱸ ᱪᱷᱟᱹᱴᱭᱟᱹᱨ ᱠᱚᱨᱮ ᱦᱚᱸ ᱩᱱᱤ ᱦᱚᱸᱭ ᱵᱚᱸᱜᱟ ᱫᱟᱲᱮᱜ ᱜᱮᱭᱟ᱾ ᱛᱟᱨᱯᱚᱨᱮ ᱢᱟᱹᱡᱷᱤ ᱦᱟᱲᱟᱢ ᱦᱚᱸᱭ ᱵᱚᱸᱜᱟ ᱫᱟᱲᱮᱜ ᱜᱮᱭᱟ᱾ ᱱᱟᱭᱠᱮ ᱫᱚ ᱚᱱᱟ ᱥᱨᱮᱯ ᱩᱱᱤ ᱫᱚ ᱵᱚᱸᱜᱟᱼᱵᱩᱨᱩ ᱠᱚ ᱨᱮᱱᱟᱜ ᱠᱟᱹᱢᱤ ᱠᱟᱱ ᱛᱟᱭᱟ᱾ ᱡᱟᱦᱟᱸ ᱛᱤᱱᱟᱹᱜ ᱟᱛᱳ ᱨᱮ ᱥᱮ ᱡᱷᱚᱛᱚ ᱟᱛᱳ ᱡᱩᱜᱩᱫ ᱠᱟᱛᱮᱜ ᱩᱱᱤ ᱴᱟᱱ ᱱᱟᱭᱠᱮ ᱩᱱᱤ ᱟᱴᱮᱜ ᱵᱚᱸᱜᱟ ᱵᱩᱨᱩ ᱠᱚᱭ ᱫᱮᱵᱟ ᱥᱮᱵᱟ ᱠᱚᱣᱟ ᱡᱚᱛᱚ ᱟᱛᱳ ᱦᱚᱲ ᱢᱟᱱᱮ ᱩᱱᱠᱩ ᱵᱚᱸᱜᱟ ᱵᱩᱨᱩ ᱪᱮᱛᱟᱱ ᱨᱮ ᱟᱸᱥ ᱟᱥᱟ ᱠᱟᱛᱮᱜ ᱠᱚ ᱛᱟᱦᱮᱱᱟ, ᱡᱟᱦᱟᱸ ᱫᱚ ᱟᱞᱮ ᱵᱷᱟᱹᱞᱤ ᱛᱮᱞᱮ ᱛᱟᱦᱮᱱ ᱢᱟ ᱨᱩᱣᱟᱹ ᱦᱟᱹᱥᱩ ᱟᱞᱚ ᱦᱩᱭ ᱟᱞᱮ ᱢᱟ᱾ ᱱᱤᱝᱠᱟᱹ ᱜᱮᱛᱚᱢ ᱱᱮᱦᱚᱨᱚᱜᱼᱟ ᱥᱮ ᱵᱚᱸᱜᱟ ᱴᱷᱮᱱ ᱫᱚ᱾
ᱦᱮᱸ᱾ ᱛᱟᱦᱞᱮ ᱱᱚᱝᱠᱟ ᱦᱩᱭ ᱟᱠᱟᱱᱟ ᱡᱮ, ᱛᱚ ᱡᱮᱨᱚᱠᱚ‌ ᱚᱱᱟ ᱨᱩᱣᱟᱹ ᱢᱤᱫᱴᱟᱝ ᱵᱟᱝ ᱦᱳᱭᱳᱜ ᱜᱮᱭᱟ ᱟᱭᱳ ᱨᱩᱣᱟᱹ᱾
ᱦᱮᱸ ᱦᱮᱸ ᱦᱮᱸ᱾
ᱚᱱᱟ ᱫᱚ ᱧᱟᱧᱟᱢ ᱜᱮᱭᱟ ᱵᱟᱝ ᱞᱮᱭᱟᱠᱚ ᱛᱚ ᱚᱱᱟ ᱫᱚ ᱟᱭᱳᱣᱟᱜ ᱟᱥᱤᱨᱵᱟᱫᱽ ᱦᱮᱸ ᱵᱟᱝ ᱦᱳᱭ᱾ ᱛᱟᱦᱮᱞᱮ ᱚᱱᱟ ᱡᱚᱠᱷᱚᱱ ᱨᱩᱣᱟᱹᱜᱼᱟ ᱛᱟᱦᱮᱞᱮ ᱛᱚᱠᱷᱚᱡ ᱛᱚᱠᱷᱚᱱ ᱴᱷᱤᱠ ᱨᱩᱣᱟᱹᱲᱚᱜᱼᱟ ᱛᱚᱠᱷᱚᱱ ᱚᱱᱠᱟ ᱦᱩᱭᱩᱜ ᱜᱮᱭᱟ ᱟᱯᱮ ᱥᱮᱫ ᱮᱫ ᱩᱱᱠᱩ ᱛᱩᱯᱩ ᱠᱚᱣᱟ ᱢᱮᱱᱛᱮ᱾ ᱱᱟᱭᱠᱮ ᱵᱟᱵᱟ ᱦᱮᱡ ᱠᱟᱛᱮ ᱮ ᱛᱩᱯᱩ ᱠᱚᱣᱟ ᱦᱩᱸ᱾
ᱩᱱᱠᱟᱜᱮ ᱛᱩᱯᱩ ᱠᱟᱛᱮᱜ ᱚᱱᱟ ᱫᱟᱜ ᱫᱚ ᱢᱟᱱᱮ ᱛᱩᱯᱩᱱ ᱦᱩᱭᱩᱜᱼᱟ ᱟᱨᱠᱤ ᱦᱮᱸ ᱥᱮ ᱾
ᱦᱮᱸ ᱦᱮᱸ ᱛᱩᱯᱩᱭ
ᱟᱨ ᱚᱱᱟ ᱡᱟᱦᱟᱸ ᱯᱟᱞᱚᱱ ᱡᱟᱦᱟᱸ ᱡᱤᱱᱤᱥ ᱴᱟᱜ ᱚᱱᱟ ᱫᱚ ᱟᱛᱩ ᱡᱷᱚᱛᱚ ᱟᱛᱩ ᱦᱚᱲᱛᱮ ᱯᱟᱞᱚᱱ ᱦᱩᱭᱩᱜᱼᱟ ᱡᱟᱦᱟᱸ ᱫᱚ ᱥᱩᱱᱩᱢ ᱡᱤᱱᱤᱥ ᱡᱚᱢ ᱵᱟᱝ ᱜᱟᱱᱚᱜᱼᱟ᱾ ᱵᱷᱟᱜᱤ ᱡᱤᱱᱤᱥ ᱡᱚᱢ ᱵᱟᱭ ᱜᱟᱱᱚᱜᱼᱟ᱾ ᱦᱮᱸ ᱯᱩᱨᱟᱹ ᱛᱩ ᱠᱚ ᱯᱟᱨᱟᱣ ᱯᱮ ᱫᱤᱱ ᱠᱚ ᱯᱟᱞᱚᱱ ᱜᱮᱭᱟ, ᱵᱤᱡᱚᱲ ᱫᱤᱱ ᱨᱮᱠᱚ ᱯᱟᱞᱚᱱ ᱜᱮᱭᱟ ᱛᱚ ᱚᱱᱟ ᱫᱚ ᱾ ᱯᱮ ᱫᱤᱱ ᱛᱷᱮᱠᱮ ᱢᱚᱬᱮ ᱫᱤᱱ, ᱟᱫᱚ ᱯᱮ ᱫᱤᱱ ᱜᱮ ᱵᱮᱥ ᱥᱟᱵ ᱢᱚᱬᱮ ᱫᱤᱱ ᱫᱚ ᱟᱹᱰᱤ ᱫᱤᱱᱚᱜ ᱠᱟᱱᱟ ᱢᱟᱱᱮ ᱢᱤᱫ ᱥᱚᱯᱛᱟᱦᱚ ᱟᱫᱚ ᱤᱱᱟᱹ ᱠᱟᱨᱚᱱ ᱛᱮ ᱟᱜ ᱢᱟᱱᱮ ᱡᱷᱚᱛᱚ ᱟᱛᱳ ᱛᱮᱜᱮ ᱯᱟᱞᱚᱱ ᱱᱟᱠᱚ ᱮᱸᱰᱮ ᱠᱷᱟᱱ ᱫᱚ ᱪᱟᱵᱟ ᱠᱚᱛᱚ ᱟᱹᱰᱤ ᱞᱚᱜᱚᱱ ᱟ᱾
ᱟᱹᱰᱤ ᱚ ᱟᱹᱰᱤ ᱞᱚᱜᱚᱱ ᱛᱮ ᱪᱟᱵᱟᱜᱼᱟ ᱵᱟᱝ?
ᱦᱚᱸ ᱦᱚᱸ ᱟᱨ ᱡᱟᱦᱟᱸᱭ ᱚᱱᱟ ᱦᱩᱭ ᱟᱭᱟ ᱩᱱᱤ ᱫᱚ ᱢᱟᱱᱮ ᱚᱲᱟᱜ ᱠᱷᱚᱱᱟᱜ ᱫᱚ ᱵᱟᱭ ᱩᱰᱩᱠ ᱵᱟᱲᱟᱭᱟ ᱚᱲᱟᱜ ᱨᱮᱜᱮ ᱛᱟᱦᱮᱸᱱᱟᱭ ᱚᱲᱟᱜ ᱨᱮᱜᱮ ᱛᱩᱯᱩᱱᱟᱭ ᱥᱮ ᱩᱱᱤ ᱫᱚ ᱦᱟᱸᱜ ᱢᱟᱱᱮ ᱱᱚᱝᱠᱟ ᱠᱟᱱᱛᱷᱟ ᱠᱚ ᱪᱮᱛᱟᱱ ᱨᱮᱫᱚ ᱵᱟᱭ ᱜᱤᱛᱤᱡ ᱟᱭ ᱩᱱᱤ ᱫᱚ ᱡᱟᱦᱟᱸ ᱫᱚ ᱚᱱᱮ ᱱᱤᱢ ᱥᱟ ᱠᱟᱢ ᱩᱱᱤ ᱚᱱᱟ ᱠᱚ ᱪᱮᱛᱟᱱ ᱨᱮᱜᱮ ᱜᱤᱛᱤᱡᱼᱟᱭ᱾
ᱚ ᱟᱪᱪᱷᱟ ᱚ ᱛᱟᱦᱞᱮ ᱩᱱᱤ ᱪᱮᱫ ᱪᱮᱫ ᱪᱮᱫ ᱪᱮᱫ ᱫᱟᱜ ᱛᱮᱠᱚ ᱛᱩᱯᱩᱭᱟ ᱚᱱᱟᱢ ᱞᱟᱹᱭ ᱫᱟᱲᱮᱭᱟᱜᱼᱟ?
ᱟᱜ ᱚᱱᱟ ᱨᱮᱫᱚ ᱦᱟᱸᱜ ᱵᱟᱹᱧ ᱞᱟᱹᱭ ᱫᱟᱲᱮᱭᱟᱜ ᱠᱟᱱᱟ ᱡᱩᱫᱤ ᱟᱢ
ᱦᱳᱭ ᱤᱧ ᱵᱟᱲᱟᱭᱟ ᱵᱚᱞᱛᱮ ᱚᱱᱠᱟᱧ ᱧᱮᱞ ᱠᱟᱜᱼᱟ ᱡᱟᱦᱟᱸ ᱫᱚ ᱯᱤᱭᱟ ᱫᱟᱜ ᱛᱟᱦᱮᱸᱱᱟ ᱢᱤᱫᱴᱟᱝ ᱫᱚ ᱴᱟᱯ ᱫᱟᱜ
ᱦᱮᱸ᱾
ᱟᱨ ᱢᱤᱫᱴᱮᱱ ᱫᱚ ᱜᱚᱝᱜᱟ ᱫᱟᱜ ᱡᱟᱦᱟᱸ ᱠᱚ ᱞᱟᱹᱭᱟ ᱵᱟᱠᱷᱟᱡ ᱵᱮᱨᱮᱞ ᱫᱟᱜ ᱛᱮᱦᱚᱸ ᱜᱟᱱᱚᱜ ᱜᱮᱭᱟ ᱟᱨ ᱢᱤᱫᱴᱮᱱ ᱫᱚ ᱛᱩᱞᱥᱤ ᱥᱟᱠᱟᱢ ᱫᱟᱜ ᱚᱱᱟ ᱯᱮᱭᱟ ᱫᱟᱜ ᱫᱩᱞᱟᱭᱟ ᱦᱳᱭ ᱮᱱᱨᱮᱦᱚᱸ ᱡᱩᱫᱤ ᱨᱚᱦᱚᱲᱚᱜ ᱟᱭ ᱤᱱᱟᱹ ᱯᱚᱨᱮ ᱚᱝᱠᱟ ᱱᱟᱭᱠᱮ ᱱᱟᱭᱠᱮ ᱦᱟᱲᱟᱢ ᱮ ᱱᱟᱭᱠᱮ ᱵᱟᱵᱟ ᱡᱟᱦᱟᱸᱭ ᱦᱳᱭᱳᱜ ᱟᱭ ᱩᱱᱤ ᱫᱩᱞᱟᱭᱟᱭ᱾
ᱚ᱾
ᱦᱩᱸ᱾
ᱟᱪᱪᱷᱟ ᱟᱪᱪᱷᱟ ᱦᱮᱸ ᱛᱚ ᱛᱟᱦᱚᱞᱮ ᱡᱮᱢᱚᱱ ᱱᱟᱭᱠᱮᱭ ᱟᱜ ᱠᱟᱛᱷᱟ ᱴᱟᱜ ᱱᱟᱭᱠᱮ ᱫᱚ ᱥᱚᱢᱯᱩᱨᱱᱚ ᱟᱭᱟᱜ ᱪᱮᱫ ᱠᱟᱹᱢᱤ ᱛᱟᱭᱟᱭ ᱟᱨ ᱱᱟᱭᱠᱮ ᱮᱨᱟᱣᱟᱜ ᱪᱮᱫ ᱠᱟᱹᱢᱤ ᱛᱟᱭ?
ᱮᱸᱜ ᱩᱱᱠᱤᱱ ᱫᱚ ᱞᱟᱹᱭ ᱞᱮᱠᱷᱟᱡ ᱫᱚ ᱢᱤᱫ ᱞᱮᱠᱟ ᱛᱮᱫᱚ ᱩᱱᱠᱤᱱ ᱫᱚ ᱟᱹ ᱵᱚᱸᱜᱟ ᱵᱩᱨᱩ ᱠᱤᱱ ᱫᱮᱵᱟ ᱥᱮᱵᱟ ᱠᱤᱱ ᱵᱟᱱᱟ ᱦᱚᱲ ᱜᱮ ᱞᱟᱹᱭ ᱞᱮᱠᱷᱟᱡ ᱫᱚ ᱟᱹᱠᱤᱱ ᱫᱚ ᱳᱵ ᱵᱚᱸᱜᱟ ᱵᱩᱨᱩ ᱦᱤᱥᱟᱹᱵ‌ ᱛᱮ ᱛᱟᱞᱢᱮᱞ ᱢᱮᱱᱟᱜ ᱛᱟᱹᱠᱤᱱᱟ ᱦᱮᱸ ᱵᱟᱝ? ᱦᱮᱸ ᱥᱮ ᱟᱹᱛᱩ ᱨᱮᱱᱟᱜ ᱮᱸ ᱡᱟᱦᱟᱸ ᱡᱟᱦᱟᱸᱱᱟᱜ ᱮᱴᱠᱮᱴᱚᱬᱮ ᱡᱟᱦᱟᱸᱱᱟᱜ ᱜᱮ ᱦᱩᱭᱮᱱ ᱟᱹᱠᱤᱱ ᱟᱹᱠᱤᱱ ᱫᱚᱠᱤᱱ ᱞᱟᱹᱭ ᱫᱟᱲᱮᱭᱟᱜᱼᱟ ᱮᱸ ᱵᱚᱸᱜᱟ ᱵᱩᱨᱩ ᱴᱷᱮᱱ ᱦᱮᱸ ᱵᱟᱝ ᱡᱮ ᱱᱚᱝᱠᱟ ᱱᱚᱝᱠᱟ ᱵᱤᱯᱚᱫ ᱟᱯᱚᱫ ᱦᱮᱡ ᱠᱟᱱ ᱛᱟᱞᱮᱭᱟ ᱢᱟ ᱛᱚᱵᱮ ᱟᱯᱮ ᱧᱮᱞ ᱯᱮ ᱚᱠᱟ ᱴᱷᱮᱱ ᱪᱮᱫ ᱪᱤᱠᱟᱹ ᱠᱟᱱᱟ ᱵᱟᱹᱧ ᱪᱤᱠᱟᱹ ᱠᱟᱱᱟ ᱚᱱᱠᱟᱠᱤᱱ ᱨᱚᱯᱚᱲ ᱜᱚᱴᱟ ᱠᱤᱱ ᱫᱟᱲᱮᱭᱟᱜᱼᱟ᱾ ᱵᱟᱦᱟ ᱵᱟᱦᱟ ᱡᱮ ᱨᱚᱠᱚᱢ ᱵᱟᱦᱟ ᱵᱚᱸᱜᱟ ᱥᱚᱢᱚᱡ ᱦᱚᱸ ᱱᱟᱭᱠᱮ ᱮᱨᱟᱜ ᱦᱚᱸ ᱱᱟᱭᱠᱮ ᱮᱨᱟᱜ ᱡᱟᱦᱟᱸ ᱠᱟᱹᱢᱤ ᱛᱟᱭ ᱦᱮᱸ ᱵᱟᱝ ᱚᱱᱟ ᱡᱟᱦᱟᱸ ᱫᱟᱹᱣᱲᱟ ᱦᱩᱭᱩᱜ ᱜᱮᱭᱟ ᱫᱟᱹᱣᱲᱟ ᱥᱟᱛᱮᱜ ᱡᱟᱦᱟᱸᱭ ᱡᱟᱦᱟᱸ ᱡᱚᱱᱚᱜ ᱠᱚ ᱥᱟᱵᱟ ᱚᱱᱟ ᱢᱟ ᱱᱟᱭᱠᱮ ᱮᱨᱟ ᱜᱮ ᱟᱡ ᱦᱮᱸ ᱩᱯᱚᱥ ᱛᱮ ᱛᱟᱦᱮᱸ ᱠᱟᱛᱮᱜ ᱚᱱᱟ ᱡᱚᱱᱚᱜ ᱮ ᱢᱟᱭ ᱜᱟᱞᱟᱝᱼᱟ ᱦᱮᱸ ᱵᱟᱝ?
ᱟᱪᱪᱷᱟ ᱟᱪᱪᱷᱟ᱾ ᱟᱪᱪᱷᱟ ᱱᱚᱣᱟ ᱡᱟᱦᱟᱸ ᱚᱱᱟ ᱡᱚᱱᱚᱜ ᱫᱚ ᱚᱱᱟ ᱫᱚ ᱩᱯᱟᱹᱥ ᱠᱟᱛᱮ ᱜᱮ ᱜᱟᱞᱟᱝᱼᱟᱭ᱾ ᱟᱪᱪᱷᱟ ᱱᱚᱣᱟ ᱫᱚ ᱠᱤ ᱢᱟᱱᱮ ᱯᱩᱨᱟᱹ ᱵᱚᱪᱷᱚᱨ ᱜᱮ ᱵᱚᱪᱷᱚᱨ ᱡᱚᱱᱚᱜ ᱫᱚᱠᱚ ᱯᱟᱞᱴᱟᱣ ᱜᱮᱭᱟ? ᱵᱚᱸᱜᱟ ᱵᱩᱨᱩᱣᱟᱜ ᱛᱤᱨᱮ ᱚ ᱟᱨ ᱡᱟᱦᱟᱸ ᱫᱚ ᱡᱟᱦᱟᱸᱭ ᱫᱚ ᱚᱱᱮ ᱡᱟᱦᱟᱸ ᱫᱟᱹᱣᱲᱟᱹ ᱠᱚ ᱞᱟᱹᱭ ᱫᱚ ᱫᱟᱹᱣᱲᱟᱹ ᱦᱚᱸᱠᱚ ᱯᱟᱞᱴᱟᱣ ᱜᱮᱭᱟ ᱦᱟᱝ?
ᱫᱟᱹᱣᱲᱟ ᱠᱚ ᱯᱟᱞᱴᱟᱣ ᱜᱮᱭᱟ ᱢᱚᱱᱮ ᱦᱳᱭ ᱦᱳᱭ ᱛᱳ ᱡᱮᱦᱩᱛᱩ ᱡᱚᱱᱚᱜ ᱯᱟᱞᱴᱟ ᱚᱱᱟ ᱫᱚ ᱵᱟᱹᱧ ᱩᱭᱦᱟᱹᱨ ᱧᱟᱢ ᱫᱟᱲᱮᱭᱟᱜ ᱠᱟᱱᱟ ᱡᱮᱦᱮᱛᱩ ᱡᱚᱱᱚᱜ ᱦᱚᱸᱭ ᱜᱟᱞᱟᱝᱼᱟ, ᱛᱟᱦᱚᱞᱮ ᱫᱟᱹᱣᱲᱟᱹ ᱫᱚ ᱪᱮᱫᱟᱜ ᱵᱟᱭ ᱯᱟᱞᱴᱟᱣᱟ? ᱦᱮᱸ ᱵᱟᱝ,
ᱟᱪᱪᱷᱟ ᱛᱟᱦᱞᱮ ᱥᱟᱱᱟᱢ ᱞᱮᱠᱟᱱᱟᱜ ᱜᱮ ᱠᱚ ᱯᱟᱞᱴᱟᱣ ᱜᱮᱭᱟ, ᱟᱪᱪᱷᱟ ᱟᱵᱚ ᱵᱚᱸᱜᱟᱵᱩᱨᱩ ᱨᱮ ᱵᱟᱦᱟ ᱨᱮ ᱪᱤᱞᱤ ᱪᱤᱞᱤ ᱵᱚᱸᱜᱟ ᱠᱚ ᱦᱤᱡᱩᱜ ᱜᱮ ᱛᱟᱵᱚᱱᱟ?
ᱮᱸ, ᱡᱮᱨᱚᱠᱚᱢ ᱢᱟᱨᱟᱝᱵᱩᱨᱩ, ᱢᱚᱬᱮ ᱠᱚ, ᱛᱩᱨᱩᱭ ᱠᱚ,
ᱦᱮᱸ,
ᱛᱟᱯᱚᱨ ᱡᱟᱦᱮᱨ ᱮᱨᱟ, ᱦᱮᱸ ᱵᱟᱝ, ᱦᱳᱭ, ᱩᱱᱠᱩ ᱠᱚᱜᱮᱛᱚ ᱟᱨ ᱟᱨ ᱫᱚ ᱱᱟᱜ ᱟᱨ ᱵᱟᱹᱧ ᱫᱤᱥᱟᱹ ᱫᱟᱲᱮᱭᱟᱜ ᱠᱟᱱᱟ
ᱦᱳᱭ ᱟᱨ ᱠᱚᱫᱚ ᱡᱮᱢᱚᱱ ᱠᱚ ᱦᱩᱭᱩᱜ ᱠᱟᱱᱟ ᱥᱮᱸᱫᱽᱨᱟ ᱵᱚᱸᱜᱟ, ᱛᱟᱯᱚᱨᱮ ᱫᱤᱥᱚᱱ ᱵᱚᱸᱜᱟ